ᱦᱮᱞᱳ᱾
ᱦᱮᱸ ᱡᱚᱦᱟᱨ ᱜᱮ ᱫᱟᱫᱟ᱾
ᱪᱮᱫ ᱠᱚᱵᱤᱱ ᱪᱤᱠᱟᱹ ᱵᱟᱲᱟᱭᱮᱫᱼᱟ᱾ ᱟᱪᱪᱷᱟ ᱫᱟᱠᱟ ᱠᱚᱫᱚ ᱡᱚᱢ ᱵᱟᱲᱟ ᱦᱩᱭᱱᱟ ᱥᱮ ᱵᱟᱝᱟ?
ᱮᱸ ᱡᱚᱢ ᱵᱟᱲᱟ ᱦᱩᱭᱱᱟ᱾
ᱟ ᱟᱪᱪᱷᱟ᱾
ᱟᱯᱮ ᱜᱮ
ᱟᱞᱮ ᱦᱚᱸ ᱡᱚᱢ ᱵᱟᱲᱟ ᱦᱩᱭᱱᱟ᱾
ᱟᱪᱪᱷᱟ᱾
ᱮᱸ ᱫᱤᱥᱚᱢ ᱠᱷᱚᱱᱟᱜ ᱦᱟᱞᱪᱟᱞ ᱠᱚ ᱠᱟᱹᱡ ᱞᱟᱹᱭ ᱧᱚᱜ ᱵᱤᱱ?
ᱦᱟᱞᱪᱟᱞ ᱠᱚᱫᱚ ᱟᱞᱮ ᱥᱮᱱ ᱠᱷᱚᱱ ᱫᱚ ᱴᱷᱤᱠ ᱜᱮᱭᱟ᱾ ᱟᱯᱮ ᱥᱮᱱ ᱜᱮ ᱪᱮᱫ ᱞᱮᱠᱟ?
ᱟᱞᱮ ᱥᱮᱱ ᱦᱚᱸ ᱴᱷᱤᱠ ᱴᱷᱟᱠ ᱜᱮᱭᱟ᱾
ᱫᱟᱜ ᱠᱚ ᱫᱟᱜ ᱵᱟᱲᱟ ᱠᱮᱜᱼᱟ ᱥᱮ ᱵᱟᱝ ᱟᱯᱮ ᱥᱮᱱ?
ᱟᱞᱮ ᱥᱮᱱ ᱫᱟᱜ ᱵᱟᱲᱟ ᱟᱠᱟ‌ ᱜᱮᱭᱟ᱾
ᱛᱮᱦᱮᱱ ᱪᱮᱫ ᱞᱮᱠᱟ ᱫᱟᱜ ᱠᱮᱜᱼᱟ ᱥᱮ ᱵᱟᱝ?
ᱛᱮᱦᱮᱧ ᱫᱚ ᱜᱚᱝᱠᱮ ᱱᱟᱥᱮ ᱫᱷᱟᱨᱟ ᱜᱮ ᱫᱟᱜ ᱟᱠᱟᱜᱼᱟ᱾ ᱛᱮᱦᱧ ᱫᱚ ᱚᱱᱠᱟ ᱫᱚ ᱱᱟᱜᱷ ᱵᱟᱭ ᱫᱟᱜ ᱟᱠᱟᱟᱜᱼᱟ᱾
ᱟᱪᱪᱷᱟ ᱟᱞᱮ ᱥᱮᱱ ᱫᱚ ᱫᱟᱜ ᱵᱟᱲᱟ ᱠᱮᱜᱼᱟ ᱠᱟᱡᱟᱠ ᱜᱮ᱾
ᱠᱟᱡᱟᱠ ᱜᱮ ᱫᱟᱜ ᱵᱟᱲᱟ ᱠᱮᱫᱼᱟ ᱟᱪᱪᱷᱟ ᱟᱪᱪᱷᱟ᱾
ᱦᱩᱲᱩ ᱠᱚ ᱨᱚᱦᱚᱭ ᱠᱚᱯᱮ ᱮᱦᱚᱵ ᱵᱟᱲᱟᱟᱣ ᱟᱠᱟᱱᱟ ᱥᱮ ᱵᱟᱝᱟ?
ᱦᱩᱲᱩ ᱠᱚᱫᱚᱞᱮ ᱮᱦᱚᱵ ᱵᱟᱲᱟ ᱟᱠᱟᱱᱟ ᱠᱤᱪᱷᱤ ᱜᱟᱱ ᱫᱚᱠᱚ ᱟᱨᱟᱢᱵᱷᱚ ᱠᱟᱜᱼᱟ ᱦᱟᱸᱜ ᱠᱤᱪᱷᱩ ᱜᱟᱱ ᱫᱚ ᱦᱟᱸᱜ ᱮᱸ ᱮᱸ ᱛᱚᱲᱟ ᱠᱷᱚᱱᱟᱜ ᱠᱚ ᱮᱨ ᱟᱠᱟᱼᱼ ᱛᱮᱱ ᱦᱟᱜ ᱠᱤᱪᱷᱤ ᱫᱟᱨᱮᱜ ᱠᱟᱱ ᱛᱟᱠᱚ ᱜᱮᱭᱟ ᱱᱟᱜ᱾
ᱟᱪᱪᱷᱟ᱾ ᱛᱟᱦᱚᱞᱮ ᱡᱚᱛᱚ ᱦᱚᱲ ᱯᱮ ᱵᱮᱥ ᱵᱟᱲᱟ ᱜᱮᱭᱟ?
ᱦᱚᱸ ᱡᱷᱚᱛᱚ ᱜᱮ ᱱᱟᱭ ᱱᱟᱯᱟᱭ ᱛᱮᱜᱮ ᱪᱟᱸᱫᱳ ᱵᱚᱸᱜᱟ ᱫᱟᱭᱟ ᱫᱩᱞᱟᱹᱲ ᱛᱮᱜᱮ ᱦᱟᱸᱜ ᱦᱮᱱᱟᱜ ᱞᱮᱜᱮᱭᱟ᱾
ᱟᱞᱮ ᱦᱚᱸ ᱱᱤᱛᱳᱜ ᱦᱟᱹᱵᱤᱡ ᱴᱷᱤᱠ ᱜᱮ ᱢᱮᱱᱟᱜ ᱠᱟᱜ ᱞᱮᱭᱟ᱾
ᱟᱪᱪᱷᱟ ᱚᱱᱟ ᱦᱚᱸ ᱱᱟᱯᱟᱭ ᱠᱟᱛᱷᱟ ᱜᱮ ᱱᱟᱯᱟᱭ ᱛᱟᱦᱮᱸ ᱫᱚᱨᱠᱟᱨ ᱜᱮ᱾
ᱦᱩᱸ᱾
ᱟᱻᱨᱮ ᱟᱨ ᱦᱩᱞ ᱢᱟᱦᱟ ᱠᱚᱫᱚ ᱜᱚᱝᱠᱮ ᱚᱠᱟ ᱞᱮᱠᱟ ᱯᱮ ᱢᱟᱱᱟᱣ ᱵᱟᱲᱟ ᱠᱮᱜᱼᱟ?
ᱦᱩᱞ ᱢᱟᱦᱟ ᱠᱚ ᱵᱮᱥ ᱜᱮᱞᱮ ᱢᱟᱱᱟᱣ ᱵᱟᱲᱟᱠᱮᱜᱼᱟ᱾
ᱟᱪᱪᱷᱟ᱾
ᱡᱟᱣ ᱡᱟᱦᱟᱸ ᱞᱮᱠᱟ ᱯᱮ ᱢᱟᱱᱟᱣ ᱵᱟᱲᱟᱭᱟ, ᱚᱱᱠᱟ ᱜᱮᱯᱮ ᱢᱟᱱᱟᱣ ᱵᱟᱲᱟ ᱠᱮᱜᱼᱟ?
ᱦᱮᱸᱻᱢ᱾
ᱟᱪᱪᱷᱟ, ᱟᱪᱪᱷᱟ᱾ ᱟᱻᱨ ᱟᱞᱮ ᱥᱮᱱ ᱦᱚᱸ ᱱᱟᱯᱟᱭ ᱵᱟᱲᱟ ᱜᱮᱞᱮ ᱢᱟᱱᱟᱣ ᱵᱟᱲᱟ ᱟᱠᱟᱜ ᱞᱮ ᱥᱮᱱ ᱦᱚᱸ᱾
ᱟᱪᱪᱷᱟ᱾
ᱡᱟᱦᱟᱸᱞᱮᱠᱟ ᱢᱟᱱᱟᱣ ᱦᱩᱭᱩᱜᱼᱟ, ᱚᱱᱠᱟ ᱜᱮᱞᱮ ᱢᱟᱱᱟᱣ ᱵᱟᱲᱟ ᱠᱟᱜᱼᱟ ᱟᱫᱚ ᱟᱵᱚᱣᱟᱜ ᱡᱟᱦᱟᱸ ᱴᱨᱟᱰᱤᱥᱚᱱᱟᱞ ᱮᱱᱮᱡ ᱥᱮᱨᱮᱧ ᱛᱮᱜᱮᱻᱼᱼ ᱵᱚᱱ ᱢᱟᱱᱟᱣ ᱦᱩᱭ ᱠᱟᱱᱟ ᱚᱱᱠᱟ ᱪᱮᱫ ᱦᱚᱸ ᱵᱟᱝ ᱥᱟᱯᱲᱟᱣ ᱦᱩᱭ ᱠᱟᱱᱟ ᱚᱱᱠᱟ ᱡᱟᱦᱟᱱᱟᱜ ᱠᱚᱫᱚ ᱚᱨᱠᱮᱥᱴᱨᱟ ᱠᱚᱫᱚ᱾
ᱴᱷᱤᱠ ᱜᱮᱭᱟ᱾
ᱟᱵᱚᱣᱟᱜ ᱡᱟᱹᱛᱤᱭᱟᱹᱨᱤ ᱥᱟᱯᱟᱵ ᱠᱚᱛᱮ ᱜᱮ ᱦᱩᱭ ᱠᱟᱱᱟ, ᱠᱟᱹᱢᱤ ᱠᱚᱫᱚ ᱛᱚᱨᱟ ᱦᱩᱭ ᱠᱟᱱᱟ᱾
ᱦᱩᱸᱻ ᱚᱱᱠᱟ ᱜᱮ ᱟᱞᱮ ᱥᱮᱱ ᱦᱚᱸ ᱚᱱᱠᱟ ᱜᱮ᱾ ᱟᱞᱮ ᱥᱮᱱ ᱦᱚᱸ ᱚᱱᱠᱟ ᱜᱮᱞᱮ ᱢᱟᱱᱟᱣ ᱵᱟᱲᱟ ᱠᱮᱫᱼᱟ, ᱱᱚᱜᱼᱚᱭ ᱟᱹᱰᱤ ᱢᱚᱡᱽ ᱜᱮ ᱯᱟᱨᱚᱢ ᱮᱱᱟ᱾
ᱟᱻᱪᱷᱟ, ᱪᱷᱟ᱾ ᱟᱫᱚ ᱜᱚᱝᱠᱮᱻ ᱟᱵᱚ ᱱᱚᱣᱟ ᱦᱟᱸᱜ, ᱪᱮᱫ ᱞᱮᱠᱟᱧ ᱞᱟᱹᱭᱟ ᱵᱮᱱᱟ ᱟᱵᱚ ᱮᱸᱻ
ᱨᱚᱲ ᱵᱮᱱ᱾
ᱛᱮᱦᱮᱧ ᱫᱚ ᱱᱟᱜ ᱱᱚᱝᱠᱟᱱ ᱥᱟᱛᱟᱢ ᱤᱫᱤᱭᱟᱛᱮᱞᱟᱝ ᱠᱟᱛᱷᱟᱜᱼᱟ, ᱡᱮᱠᱤ ᱟᱵᱚ ᱫᱟᱨᱮ ᱱᱟᱹᱲᱤ ᱦᱚᱭ ᱦᱤᱸᱥᱤᱫ᱾ ᱵᱟᱨᱮ ᱛᱮᱜᱮ ᱦᱟᱸᱞᱟᱝ ᱠᱟᱛᱷᱟᱜᱼᱟ ᱜᱚᱝᱠᱮ᱾
ᱦᱳᱭ ᱴᱷᱤᱠ ᱜᱮᱭᱟ ᱛᱟᱦᱚᱞᱮ᱾
ᱛᱚ ᱜᱚᱝᱠᱮ ᱟᱵᱤᱱ ᱦᱟᱜ ᱯᱩᱭᱞᱩ ᱦᱟᱜ ᱮᱛᱚᱦᱚᱵ ᱵᱤᱱ ᱫᱟᱨᱮ ᱱᱟᱹᱲᱤ ᱛᱟᱦᱮᱸ ᱞᱮᱱᱠᱷᱟᱱ ᱪᱮᱫ ᱵᱷᱟᱹᱞᱟᱹᱭᱚᱜ-ᱟ?
ᱫᱟᱨᱮ, ᱱᱟᱹᱲᱤ ᱛᱟᱦᱮᱱ ᱠᱷᱟᱱᱼᱼ ᱟᱭᱢᱟ ᱠᱤᱪᱷᱩ ᱤᱭᱟᱹ ᱟᱵᱚ ᱦᱚᱲ ᱦᱚᱯᱚᱱ ᱞᱟᱹᱜᱤᱫ ᱡᱚᱛᱚᱼᱼ ᱡᱚᱛᱚ ᱦᱚᱲ ᱞᱟᱹᱜᱤᱫ ᱜᱮ ᱵᱷᱟᱹᱞᱟᱹᱭᱚᱜᱼᱟ᱾ ᱫᱟᱨᱮ ᱡᱤᱱᱤᱥ ᱛᱟᱦᱮᱱ ᱠᱷᱟᱱ ᱫᱚ, ᱟᱵᱚᱼᱼ ᱚᱠᱟᱻ ᱥᱤᱛᱩᱝ ᱠᱚᱨᱮ ᱵᱚᱱ ᱛᱟᱦᱮᱱ ᱠᱟᱱ
ᱦᱮᱸ᱾
ᱥᱤᱛᱚᱨ ᱵᱚᱱ ᱛᱟᱦᱮᱱ ᱠᱟᱱᱟ ᱨᱮᱭᱟᱲ ᱦᱚᱭ ᱵᱟᱵᱚᱱ ᱯᱟᱲᱟᱜ ᱠᱟᱱᱟ, ᱞᱚᱞᱚ ᱦᱚᱭ ᱦᱤᱡᱩᱜ ᱠᱟᱱᱟ᱾
ᱦᱩᱸ᱾
ᱟᱫᱚ ᱚᱱᱟ ᱠᱚ ᱠᱷᱚᱱ ᱵᱚᱱ ᱵᱟᱧᱪᱟᱜᱼᱟ᱾
ᱦᱳᱭ᱾
ᱟᱨ ᱚᱠᱟ᱾ ᱵᱟᱹᱲᱤᱡ ᱦᱚᱭ ᱦᱤᱡᱩᱜ ᱠᱟᱱ᱾ ᱵᱟᱹᱲᱤᱡ ᱦᱚᱭ ᱦᱤᱡᱩᱜ ᱠᱟᱱ ᱚᱱᱟ ᱠᱚ ᱠᱷᱚᱱ ᱵᱟᱧᱪᱟᱣ᱾ ᱚᱱᱟ ᱫᱟᱨᱮ ᱠᱷᱚᱱ ᱦᱚᱸᱵᱚᱱ ᱧᱟᱢᱟ᱾
ᱦᱳᱭ ᱦᱳᱭ᱾
ᱟᱨ ᱚᱠᱟ ᱫᱟᱨᱮ᱾ ᱨᱮᱱᱟᱜ ᱥᱟᱠᱟᱢ ᱠᱟᱱ᱾ᱛᱚ ᱛᱚᱞᱟᱜ ᱚᱱᱟ ᱠᱚ᱾ ᱥᱮᱭᱟ ᱠᱟᱛᱮᱫ ᱪᱤᱠᱟᱹᱛᱮᱫ ᱚᱱᱟ ᱨᱮᱱᱟᱜ ᱠᱷᱟᱫᱽ᱾ ᱠᱷᱟᱫᱽ ᱨᱮᱱᱟᱜ ᱦᱚᱸ ᱠᱟᱹᱢᱤᱭᱟᱹᱜᱼᱟ᱾
ᱦᱳᱭ ᱠᱷᱚᱛ ᱠᱚᱨᱮᱱᱟᱜ ᱦᱚᱸ ᱠᱟᱹᱢᱤ ᱞᱟᱜᱟᱜ ᱛᱟᱵᱚᱱᱟ᱾
ᱦᱳᱭ᱾ ᱟᱨᱦᱚᱸ ᱮᱢᱟᱱ ᱠᱤᱪᱷᱩᱨᱮ, ᱮᱢᱟᱱ ᱛᱮᱭᱟᱜ ᱠᱟᱹᱢᱤ ᱨᱮᱵᱚᱱ ᱞᱟᱜᱟᱣᱟ᱾
ᱦᱳᱭ᱾
ᱟᱨ ᱦᱚᱸ᱾ ᱛᱤᱱᱟᱹᱜ ᱜᱮᱵᱚᱱ ᱫᱟᱨᱮ ᱱᱟᱹᱲᱤ ᱠᱚᱵᱚᱱ᱾ ᱨᱚᱦᱚᱭ ᱤᱫᱤ ᱤᱱᱟᱹᱜ ᱜᱮ ᱟᱵᱚ, ᱦᱚᱲ ᱦᱚᱯᱚᱱ ᱞᱟᱹᱜᱤᱫ ᱵᱷᱟᱹᱞᱟᱹᱭ ᱦᱩᱭᱩᱜᱼᱟ᱾
ᱟᱪᱪᱷᱟ, ᱚᱱᱟ ᱫᱚ ᱜᱚᱢᱠᱮ ᱥᱟᱹᱨᱤ ᱠᱟᱛᱷᱟ ᱠᱟᱱ ᱜᱮᱭᱟ᱾
ᱟᱨ ᱡᱩᱫᱤ᱾ ᱚᱱᱮ ᱠᱚ ᱢᱮᱱ ᱠᱟᱜᱼᱟ ᱢᱤᱫᱴᱮᱜ ᱫᱟᱨᱮᱢ ᱢᱟᱜ ᱞᱮᱠᱷᱟᱡ ᱫᱚᱥ ᱴᱤ ᱫᱟᱨᱮ ᱨᱚᱦᱚᱭ ᱢᱮ ᱚᱱᱟ ᱵᱚᱫᱚᱞ ᱛᱮ᱾
ᱦᱳᱭ ᱜᱚᱢᱠᱮ ᱚᱱᱟ ᱫᱚ ᱥᱟᱹᱨᱤ ᱠᱟᱛᱷᱟ ᱠᱟᱱᱟ᱾ ᱟᱨ ᱞᱟᱹᱠᱛᱤ ᱜᱮᱭᱟ ᱢᱟᱱᱣᱟ ᱠᱚ ᱚᱱᱟ ᱠᱚ ᱨᱚᱦᱚᱭ ᱢᱟ ᱱᱤᱦᱟᱹᱛ ᱫᱟᱨᱮ ᱠᱚᱫᱚ᱾
ᱦᱳᱭ ᱦᱳᱭ᱾ ᱟᱞᱮ ᱥᱮᱱ ᱫᱚ ᱵᱮᱥᱤ ᱫᱚ ᱵᱟᱜᱟᱱ ᱠᱚᱫᱚ ᱵᱟᱹᱱᱩᱜ ᱟᱠᱟᱜᱼᱟ᱾ ᱠᱤᱱᱛᱩ ᱥᱟᱨᱡᱚᱢ ᱫᱟᱨᱮ ᱢᱮᱱᱟᱜ ᱠᱟᱫᱟ, ᱢᱟᱛ᱾ ᱠᱚᱢ ᱢᱮᱱᱟᱜ ᱠᱟᱫᱟ ᱩᱞ ᱫᱟᱨᱮ ᱠᱚ ᱢᱮᱱᱟᱜ ᱠᱟᱫᱟ᱾ ᱡᱚᱛᱚ ᱞᱮᱠᱟᱱ ᱫᱟᱨᱮ ᱜᱮ ᱢᱮᱱᱟᱜ ᱠᱟᱜᱼᱟ᱾
ᱦᱩᱸ ᱦᱳᱭ ᱜᱚᱢᱠᱮ ᱟᱫᱚ ᱫᱟᱨᱮ ᱠᱚᱫᱚ ᱨᱚᱦᱚᱭ ᱵᱟᱲᱟ ᱫᱚᱨᱠᱟᱨ ᱜᱮ᱾
ᱦᱩᱸ᱾
ᱟᱹᱰᱤ ᱞᱮᱠᱟᱱ ᱫᱟᱨᱮ ᱠᱷᱚᱱ ᱵᱚᱱ ᱧᱟᱢᱮᱜᱼᱟ᱾ ᱨᱟᱱ ᱴᱷᱮᱱ ᱠᱷᱚᱱ ᱟᱨᱟᱢᱵᱷᱚ ᱛᱮᱫ ᱚᱱᱮ ᱚᱱᱠᱟ ᱵᱤᱱ ᱞᱟᱹᱭ ᱠᱮᱫ ᱵᱤᱱ ᱡᱟᱦᱟᱸ ᱞᱮᱠᱟ᱾
ᱟᱨ ᱚᱠᱟ ᱱᱚᱜᱼᱚᱭ᱾ ᱟᱞᱮ ᱥᱮᱱ ᱫᱚ ᱡᱟᱹᱥᱛᱤ ᱫᱚ ᱚᱱᱟ ᱠᱟᱭᱨᱟ ᱠᱚᱫᱚ ᱵᱟᱞᱮ ᱪᱟᱥᱚᱜᱼᱟ ᱥᱮ᱾
ᱟᱪᱪᱷᱟ᱾
ᱚᱱᱟ ᱠᱚᱫᱚ ᱵᱟᱞᱮ ᱨᱚᱦᱚᱭᱟ ᱠᱟᱭᱨᱟ ᱠᱚᱫᱚ ᱚᱱᱟ ᱵᱮᱫᱱᱟ ᱪᱮᱫ ᱠᱚᱪᱚᱝ ᱠᱟᱱ? ᱟᱹᱰᱤ ᱢᱤ ᱵᱟᱨ ᱦᱚᱲ ᱴᱷᱮᱱ ᱜᱮ ᱢᱮᱱᱟᱜ ᱠᱟᱫᱟ ᱞᱤ, ᱪᱩ ᱫᱟᱨᱮ ᱠᱩ, ᱠᱟᱭᱨᱟ ᱫᱟᱨᱮ ᱠᱩ᱾
ᱦᱳᱭ ᱱᱚᱝᱠᱟᱱᱟᱜ ᱦᱚᱸ ᱟᱞᱮ ᱫᱤᱥᱚᱢ ᱨᱮ ᱢᱮᱱᱟᱜ ᱟᱠᱟᱜᱼᱟ᱾
ᱟᱞᱮ ᱥᱮᱱ ᱫᱚ ᱠᱟᱹᱴᱤᱡ ᱠᱚᱢ ᱧᱚᱜ ᱜᱮᱭᱟ᱾
ᱟᱞᱮ ᱫᱤᱥᱚᱢ ᱥᱮᱱ ᱫᱚ ᱦᱮᱱᱟᱜ ᱜᱮᱭᱟ ᱚᱱᱟ ᱠᱚᱫᱚ ᱠᱤᱪᱷᱩ ᱡᱷᱚᱛᱚ ᱫᱚ ᱟᱸᱱᱟᱜ ᱵᱟᱹᱱᱩᱜ ᱠᱟᱜ᱾ ᱠᱟᱭᱨᱟ ᱠᱚ ᱟᱵᱤᱱ ᱡᱟᱦᱟᱸ ᱞᱮᱠᱟ ᱵᱤᱱ ᱞᱟᱹᱭᱠᱼᱟ ᱠᱟᱭᱨᱟ ᱠᱚ ᱵᱮᱮᱫᱱᱟ ᱠᱚ ᱚᱱᱟ ᱠᱚᱫᱚ ᱦᱮᱱᱟᱜ ᱜᱮᱭᱟ ᱦᱟᱜ᱾
ᱟᱪᱪᱷᱟ᱾ ᱟᱞᱮ ᱥᱮ ᱫᱚ ᱟᱹᱰᱤ᱾ ᱢᱤ ᱵᱟᱨ ᱦᱚᱲ ᱴᱷᱮᱱ ᱜᱮ ᱢᱮᱱᱟᱜ ᱠᱟᱜᱼᱟ ᱠᱟᱭᱨᱟ, ᱵᱮᱫᱱᱟ ᱟᱨ ᱱᱚᱣᱟ᱾ ᱚᱱᱠᱟᱱ ᱡᱚᱢ ᱡᱤᱱᱤᱥ ᱞᱤᱪᱩ ᱠᱚ᱾
ᱟᱪᱪᱷᱟ ᱟᱪᱪᱷᱟ
ᱟᱨ ᱵᱟᱝᱠᱷᱟᱱ ᱫᱚ ᱟᱹᱰᱤ ᱢᱤ ᱵᱟᱨ ᱦᱚᱲ ᱴᱷᱮᱱ ᱜᱮ ᱢᱮᱱᱟᱜ ᱠᱷᱟᱡ ᱟᱨ ᱠᱷᱟᱱ ᱫᱚ ᱵᱟᱹᱱᱩᱜᱼᱟ᱾
ᱟᱪᱪᱷᱟ
ᱦᱳᱭ ᱟᱫᱚ ᱜᱚᱝᱠᱮ ᱡᱚᱛᱚ ᱱᱟᱜ ᱢᱟ ᱦᱟᱸᱜ ᱵᱟᱝ ᱦᱩᱭᱩᱜᱼᱟᱻ ᱜᱚᱴᱟ ᱡᱟᱭᱜᱟ ᱨᱮᱫᱚ ᱱᱟᱦᱟᱸᱜ᱾
ᱦᱩᱸᱻ
ᱟᱫᱚ ᱚᱠᱟ ᱠᱚᱨᱮ ᱚᱠᱟᱞᱮᱠᱟ ᱦᱟᱥᱟ ᱠᱚᱦᱚᱸ ᱚᱱᱟ ᱚᱝᱥᱟᱨ ᱛᱮ ᱫᱟᱨᱮ ᱦᱚᱸ ᱫᱟᱨᱮᱜᱼᱟ᱾
ᱡᱟᱜᱟ ᱡᱟᱜᱟ ᱨᱮ
ᱦᱳᱭ᱾
ᱚᱛ ᱦᱟᱥᱟ ᱪᱮᱫ ᱞᱮᱠᱟ ᱚᱱᱟ ᱫᱟᱨᱟ ᱛᱮᱜᱮ
ᱦᱳᱭ ᱟᱫᱚ ᱜᱚᱴᱟ ᱫᱤᱥᱚᱢ ᱫᱚ ᱦᱟᱸᱜ ᱚᱱᱟ ᱦᱚᱸ ᱵᱟᱭ ᱫᱟᱨᱮᱜᱼᱟ ᱥᱮ ᱠᱤᱪᱷᱩ ᱜᱟᱱ ᱫᱟᱨᱮ ᱫᱚ ᱦᱟᱸᱜ
ᱟᱞᱮ ᱥᱮᱱ ᱫᱚ ᱚᱛ ᱦᱟᱥᱟ ᱠᱚ ᱢᱚᱸᱡᱽ ᱜᱮᱛᱮ ᱡᱚᱛᱚ ᱟᱜ ᱜᱮ ᱦᱳᱭᱳᱜ ᱠᱟᱱᱟ ᱦᱳᱭ ᱫᱚ ᱟᱫᱚ ᱚᱱᱮ ᱯᱷᱚᱞ ᱰᱚᱞ ᱠᱚᱜᱮ ᱱᱤᱡᱮᱨ ᱛᱮ ᱵᱟᱢ ᱪᱮᱠᱟᱭ ᱠᱷᱟᱡ ᱪᱮᱠᱟ ᱦᱩᱭᱩᱜᱼᱟ ᱥᱮ ᱪᱮ?
ᱦᱳᱭ ᱜᱚᱝᱠᱮ ᱚᱱᱟ ᱫᱚ
ᱱᱤᱡᱮ ᱛᱮᱜᱮ ᱡᱚᱛᱚ ᱠᱤᱪᱷᱩ ᱠᱚᱨᱟᱣ ᱦᱩᱭᱩᱜᱼᱟ᱾
ᱦᱩᱸᱻ
ᱱᱤᱡᱮ ᱵᱟᱢ ᱞᱟᱲᱟᱣ ᱞᱮᱱᱠᱷᱟᱱ ᱫᱚ ᱪᱮᱫ ᱦᱚᱸ ᱵᱟᱭ ᱜᱟᱱᱚᱜᱼᱟ᱾
ᱱᱤᱡᱮᱨ ᱛᱮ ᱵᱟᱢ ᱡᱟᱦᱟᱱᱟᱜ ᱵᱟᱢ ᱪᱤᱠᱟᱭ ᱠᱷᱟᱱ ᱵᱟᱝ ᱦᱩᱭᱩᱜᱼᱟ᱾
ᱮᱱ ᱠᱷᱟᱱ ᱫᱚ ᱚᱱᱮ ᱠᱟᱛᱷᱟ ᱨᱮᱠᱚ ᱞᱟᱹᱭ ᱠᱟᱜᱼᱟᱻ ᱡᱩᱫᱤᱻ ᱟᱢ ᱪᱟᱨᱟ ᱜᱮ ᱡᱩᱫᱤ ᱵᱟᱢ ᱮᱨᱟ ᱪᱤᱠᱟᱹᱛᱮ ᱫᱟᱨᱮᱜᱼᱟ?
ᱦᱚᱭ
ᱟᱫᱚ ᱪᱟᱨᱟ ᱟᱵᱚ ᱮᱨ ᱦᱩᱭ ᱟᱵᱚᱱᱟ᱾
ᱚᱱᱠᱟ ᱜᱮ ᱪᱤᱠᱟᱭ ᱦᱩᱭᱩᱜᱼᱟ᱾
ᱟᱯᱮ ᱥᱮᱱ ᱫᱚ ᱯᱟᱥᱮᱡ ᱡᱟᱹᱥᱛᱤᱻ ᱢᱟᱛᱠᱚᱢ ᱫᱟᱨᱮ ᱠᱚᱫᱚ ᱵᱟᱹᱱᱩᱜ ᱠᱟᱜᱼᱟ ᱦᱮᱸ?
ᱵᱟᱝ ᱜᱚᱝᱠᱮ ᱟᱞᱮ ᱥᱮᱱ ᱡᱟᱹᱥᱛᱤ ᱜᱮ ᱦᱮᱱᱟᱜ ᱟᱠᱟᱫ ᱟᱞᱮ ᱥᱮᱱ ᱟᱭᱢᱟ ᱟᱹᱰᱤ ᱟᱭᱢᱟ ᱦᱮᱱᱟᱜ ᱟᱠᱟᱫ ᱯᱟᱨᱟ ᱢᱟᱛᱠᱚᱢ ᱫᱟᱨᱮ ᱠᱚᱫᱚ ᱦᱩᱸᱻ
ᱛᱟᱦᱚᱞᱮ ᱱᱤᱛᱚᱜ ᱢᱟ ᱠᱷᱩᱱᱰᱤ ᱚᱱᱟ ᱠᱷᱩᱱᱰᱤ ᱚᱠᱟ ᱡᱟᱝᱛᱮ ᱚᱱᱟ ᱠᱚᱯᱮ ᱦᱟᱞᱟᱝ ᱵᱟᱲᱟᱭ ᱮᱜᱼᱟ?
ᱦᱳᱭ ᱚᱱᱟ ᱠᱚ ᱦᱟᱞᱟᱝ ᱵᱟᱲᱟ ᱦᱩᱭᱩᱜ ᱠᱟᱱᱟ ᱥᱩᱱᱩᱢ ᱠᱚ ᱦᱟᱸᱜ ᱞᱮᱱ ᱦᱩᱭᱩᱜᱼᱟ ᱱᱟᱜ ᱜᱚᱝᱠᱮ᱾
ᱟᱻᱪᱪᱷᱟ
ᱟᱞᱮ ᱥᱮᱫ ᱦᱚᱸ ᱚᱱᱠᱟ ᱜᱮ ᱠᱩᱱᱰᱤ ᱠᱚᱠᱚ ᱦᱟᱞᱟᱝ ᱵᱟᱲᱟᱭ ᱮᱜᱼᱟ ᱟᱨᱦᱚᱸᱻ
ᱨᱚᱦᱚᱲ ᱫᱚᱻ ᱠᱚ ᱨᱚᱦᱚᱲ ᱦᱚᱸ ᱨᱚᱦᱚᱲ ᱠᱟᱛᱮᱫ ᱚᱱᱟ ᱟᱹᱠᱷᱨᱤᱧ ᱦᱚᱸᱠᱚ ᱟᱹᱠᱷᱨᱤᱧᱫᱟ ᱟᱨ ᱚᱠᱟ ᱫᱚ ᱱᱤᱡᱮᱨ ᱞᱟᱹᱜᱤᱫ ᱦᱚᱸ ᱥᱩᱱᱩᱢ ᱠᱚ ᱞᱮᱱ ᱚᱪᱚᱭᱮᱜᱼᱟ᱾
ᱦᱩᱸ᱾ ᱦᱳᱭ ᱟᱫᱚ ᱟᱵᱚᱣᱟᱜ ᱢᱟ ᱡᱤᱭᱚᱱ ᱢᱟ ᱱᱚᱣᱟ ᱠᱚᱛᱮ ᱜᱮ ᱠᱷᱟᱸᱰᱟᱜ ᱛᱟᱵᱚᱱᱟ ᱪᱮᱜ ᱱᱚᱣᱟ ᱠᱚᱵᱚᱱ ᱟᱵᱚᱣᱟᱜ ᱡᱟᱦᱟᱸ ᱱᱚᱣᱟ ᱫᱚ ᱱᱮᱪᱩᱨᱟᱞ ᱡᱤᱱᱤᱥ ᱠᱟᱱᱟ ᱱᱚᱣᱟ ᱠᱚᱵᱚᱱ ᱵᱮᱵᱷᱟᱨ ᱴᱟ ᱱᱚᱣᱟ ᱠᱚᱫᱚ ᱟᱵᱚ ᱦᱚᱲᱢᱚ ᱨᱮᱱ ᱟᱹᱰᱤ ᱱᱟᱯᱟᱭ ᱠᱟᱱᱟ᱾
ᱦᱮᱸ ᱦᱳᱭ ᱦᱮᱸ ᱴᱷᱤᱠ ᱱᱚᱣᱟ ᱠᱚᱭᱰᱤ ᱥᱩᱱᱩᱢ ᱟᱵᱚ ᱡᱚᱛᱚ ᱦᱚᱲ ᱞᱟᱹᱜᱤᱫ ᱜᱮ ᱫᱤᱠᱩ ᱦᱚᱸᱠᱚ ᱚᱡᱚᱜᱮᱜ ᱠᱟᱱ ᱜᱮᱭᱟ ᱠᱩᱭᱰᱤ ᱥᱩᱱᱩᱢ᱾
ᱦᱳᱭ᱾ ᱟᱫᱚ ᱚᱱᱮ ᱠᱟᱛᱷᱟ ᱨᱮᱠᱚ ᱢᱮᱱ ᱟᱠᱟᱜ ᱦᱚᱲᱢᱚ ᱠᱚᱨᱮ ᱚᱱᱟ ᱫᱚ ᱵᱮᱥᱟ ᱟᱨ ᱪᱤᱞᱤ ᱚᱱᱠᱟ ᱦᱚᱸ ᱵᱟᱠᱚ ᱞᱚᱜᱚᱱ ᱦᱚᱲᱢᱚ ᱨᱮ ᱵᱟᱠᱚ ᱠᱷᱮᱛᱤ ᱫᱟᱲᱟ ᱟᱵᱤᱱᱟᱜ ᱱᱚᱣᱟ ᱠᱚᱫᱚ ᱟᱹᱰᱤ ᱨᱳᱜᱽ ᱟᱡᱟᱨ ᱠᱚ ᱚᱱᱠᱟᱱᱟᱜ ᱵᱟᱝ ᱧᱟᱢ ᱵᱤᱱᱟ ᱱᱚᱣᱟ ᱠᱚ
ᱟᱨᱦᱚᱸ ᱢᱤᱜᱴᱮᱡ ᱥᱩᱱᱩᱢ ᱢᱟ ᱯᱟᱥᱮᱜ ᱵᱟᱵᱮᱱ ᱟᱡᱚᱢ ᱵᱟᱲᱟᱣ ᱠᱟᱜᱟ ᱥᱟᱱᱟ ᱡᱟᱦᱟᱸ ᱴᱟᱜ ᱫᱚᱠᱚ ᱢᱮᱛᱟᱜ ᱠᱟᱱ ᱱᱤᱢ᱾
ᱱᱤᱢ ᱥᱩᱱᱩᱢ ᱢᱟ ᱜᱚᱝᱠᱮ ᱞᱤᱧ ᱚᱡᱚᱜ ᱵᱟᱲᱟ ᱟᱠᱟᱜ ᱜᱮᱭᱟ ᱱᱤᱢ ᱥᱩᱱᱩᱢ᱾
ᱱᱤᱢ ᱥᱩᱱᱩᱢ ᱚᱱᱟ ᱱᱤᱢ ᱡᱟᱝ ᱚᱱᱟ ᱦᱟᱞᱟᱝ ᱡᱟᱨᱣᱟ ᱠᱟᱛᱮᱜ ᱚᱱᱟ ᱫᱟᱹᱞ ᱠᱟᱛᱮᱜ ᱚᱱᱟ ᱚᱠᱟ ᱠᱚ ᱞᱮᱱ ᱦᱚᱪᱟᱹ ᱚᱱᱟ ᱞᱮᱱ ᱪᱚ ᱠᱟᱛᱮᱜ ᱚᱱᱟ ᱚᱱᱟ ᱨᱮᱱᱟᱜ ᱫᱟᱹᱞ ᱨᱮᱱᱟᱜ ᱥᱩᱱᱩᱢ ᱟᱹᱰᱤ ᱢᱚᱡᱽ᱾
ᱦᱳᱭ ᱜᱚᱝᱠᱮ ᱟᱹᱞᱤᱧ ᱦᱚᱞᱤᱧ ᱚᱡᱚᱜ ᱵᱟᱲᱟ ᱟᱠᱟᱜ ᱜᱮᱭᱟ ᱚᱱᱟ ᱠᱚᱦᱚ ᱟᱫᱚ ᱚᱱᱟ ᱠᱚ ᱫᱚ ᱟᱹᱰᱤ ᱠᱟᱛᱷᱟ ᱨᱮᱠᱚ ᱞᱟᱹᱭ ᱠᱟᱜ ᱟᱱᱟ ᱡᱟᱦᱟᱸ ᱛᱤᱱᱟᱹᱝ ᱠᱩ ᱟ ᱡᱤᱵᱟᱱᱩ ᱠᱚᱥᱮ ᱩᱱᱠᱩ ᱠᱚᱫᱚ ᱦᱚᱲᱢᱚ ᱨᱮᱠᱚ ᱟᱠᱚ ᱟᱴᱟᱝ ᱵᱟᱲᱟᱜᱼᱟ᱾
ᱦᱳᱭ ᱦᱳᱭ ᱚᱱᱠᱟ ᱜᱮᱠᱚ ᱞᱟᱹᱭᱟ᱾
ᱟᱹᱰᱤ ᱱᱤᱢ ᱫᱚ ᱟᱹᱰᱤ ᱟᱹᱰᱤ ᱵᱷᱟᱜᱮᱭᱟᱱ ᱡᱤᱱᱤᱥ ᱠᱟᱱᱟ᱾
ᱟᱫᱚ ᱟᱞᱮ ᱥᱮᱱ ᱫᱚ ᱟᱹᱰᱤ ᱢᱤᱜ ᱵᱟᱨ ᱦᱚᱲ ᱜᱮ ᱚᱱᱟᱴᱟᱜ ᱫᱚᱠᱚ ᱵᱮᱣᱦᱟᱨᱮᱜᱼᱟ᱾
ᱵᱟᱝ ᱜᱚᱝᱠᱮ ᱱᱚᱣᱟ ᱫᱚ ᱤᱭᱟᱛ ᱥᱮ ᱠᱟᱛᱷᱟ ᱜᱮ ᱱᱚᱣᱟ ᱠᱚᱫᱚ ᱱᱚᱣᱟ ᱠᱚᱫᱚ ᱵᱮᱵᱦᱟᱨ ᱠᱟᱛᱷᱟ ᱜᱮ᱾ ᱪᱮᱫᱟᱜ ᱥᱮ ᱟᱵᱚ ᱢᱟᱱᱮ ᱡᱤᱭᱚᱱ ᱨᱮ ᱱᱚᱣᱟ ᱠᱚᱫᱚ ᱱᱤᱦᱟᱹᱛᱤ ᱞᱟᱜᱟᱜ ᱜᱮ ᱱᱚᱣᱟ ᱠᱚᱫᱚ ᱟᱹᱰᱤ ᱜᱟᱱ ᱨᱳᱜᱽ ᱟᱡᱟᱨ ᱠᱷᱚᱱ ᱮ ᱵᱟᱧᱪᱟᱣ ᱵᱚᱱᱟ ᱱᱚᱣᱟ ᱱᱤᱢ ᱫᱚ ᱟᱹᱰᱤ ᱞᱮᱠᱟᱱ ᱜᱩᱱ ᱦᱮᱱᱟᱜ ᱛᱟᱭᱟ᱾
ᱦᱳᱭ᱾
ᱱᱚᱝᱠᱟ ᱜᱮ ᱟᱹᱰᱤ ᱟᱭᱢᱟ ᱫᱟᱨᱮ ᱚᱱᱠᱟ ᱜᱮ ᱦᱮᱱᱟᱜ ᱟᱠᱟᱜᱟ᱾
ᱦᱩᱸ
ᱟᱹᱵᱤᱱ ᱡᱮᱞᱮᱠᱟ ᱵᱤᱱ ᱞᱟᱹᱭ ᱠᱮᱜᱟ ᱠᱩᱸᱰᱤ, ᱱᱤᱢ, ᱟᱵᱚ ᱟᱨᱦᱚᱸ ᱪᱮ ᱵᱟᱹᱨᱩ ᱥᱩᱱᱩᱢ ᱥᱮ ᱪᱮᱫ ᱠᱚ ᱟᱨᱦᱚᱸ ᱠᱚ ᱢᱮᱱᱟ
ᱵᱟᱹᱨᱩ ᱥᱩᱱᱩᱢ ᱫᱚ ᱵᱚᱭᱦᱟ ᱵᱟᱹᱞᱤᱧ ᱚᱡᱚᱜ ᱵᱟᱲᱟᱣ ᱠᱟᱜᱟ ᱚᱱᱟᱴᱟᱜ ᱫᱚ ᱦᱟ
ᱦᱩᱸ ᱜᱚᱝᱠᱮ ᱟᱞᱮᱥᱮᱱ ᱫᱚ ᱦᱮᱱᱟᱜ ᱟᱠᱟᱜᱟ ᱵᱟᱹᱨᱩ ᱥᱩᱱᱩᱢ ᱦᱚᱸ ᱟᱞᱮᱥᱮᱱ ᱫᱚ ᱵᱟᱹᱨᱩ ᱫᱟᱨᱮ ᱦᱚᱸ ᱟᱹᱰᱤ ᱟᱭᱢᱟ ᱜᱮ ᱦᱮᱱᱟᱜ ᱟᱠᱟᱜ᱾
ᱟᱞᱮ ᱥᱮᱱ ᱫᱚ ᱵᱟᱹᱨᱩ ᱫᱚ ᱤᱱᱟᱹᱜ ᱫᱚ ᱵᱟᱹᱱᱩᱜ ᱟᱠᱟᱜᱟ ᱠᱤᱱᱛᱩ ᱮᱱᱟᱢ ᱢᱮᱱᱟᱜ ᱟᱠᱟᱜ ᱜᱮᱭᱟ ᱱᱤᱝ ᱡᱚᱢ ᱵᱟᱲᱟᱭ ᱞᱮᱠᱟ ᱫᱚ᱾
ᱟᱪᱪᱷᱟ᱾
ᱚᱱᱠᱟᱱ ᱠᱟᱛᱷᱟ ᱜᱮ ᱵᱟᱝ ᱠᱟᱱᱟ ᱡᱮ ᱵᱟᱞᱮ ᱧᱮᱞ ᱵᱟᱲᱟᱣ ᱟᱠᱟᱜᱟ ᱚᱱᱠᱟ ᱫᱚ ᱵᱟᱝ ᱧᱮᱞ ᱫᱚᱞᱮ ᱧᱮᱞ ᱟᱠᱟᱜ ᱜᱮᱭᱟ ᱟᱫᱚ ᱟᱞᱮᱥᱮᱱ ᱫᱚ ᱤᱱᱟᱹᱜ ᱫᱚ ᱵᱟᱹᱱᱩᱜ ᱟᱠᱟᱜᱟ᱾
ᱟᱪᱪᱷᱟ᱾ ᱜᱚᱝᱠᱮ ᱚᱠᱛᱚ ᱠᱚᱫᱚ ᱦᱩᱭᱩᱜ ᱠᱟᱱ ᱛᱟᱞᱟᱝ ᱦᱳᱭ ᱛᱚᱵᱮ ᱦᱮᱸ᱾
ᱦᱩᱸ᱾
ᱞᱟᱹᱭ ᱜᱮᱭᱟ ᱛᱟᱦᱞᱮ᱾